ᱦᱚᱛ
ᱦᱮᱸ ᱡᱚᱦᱟᱨ ᱜᱮ ᱜᱚᱝᱠᱮ᱾
ᱦᱳᱭ ᱡᱚᱦᱟᱨ ᱜᱮ᱾ ᱵᱮᱥ ᱜᱮᱵᱮᱱ? ᱦᱮᱸ ᱫᱩᱲᱩᱵ ᱠᱟᱱᱟᱞᱤᱧ᱾ ᱦᱮᱸ ᱫᱩᱲᱩᱵ ᱠᱟᱱᱟᱞᱤᱧ᱾
ᱛᱟᱞᱮ ᱜᱚᱝᱠᱮ ᱡᱚᱢ ᱵᱟᱲᱟ ᱦᱩᱭᱱᱟ ᱥᱮ ᱵᱟᱝ ᱜᱮ?
ᱦᱮᱸ ᱡᱚᱢ ᱵᱟᱲᱟ ᱫᱚ ᱦᱩᱭᱱᱟ ᱟᱫᱚ ᱡᱚᱢ ᱵᱟᱲᱟ ᱠᱟᱛᱮᱜ ᱜᱮ ᱱᱚᱜᱼᱚᱭ ᱱᱟᱥᱮᱭᱟᱜ ᱵᱚᱞᱮ ᱚᱱᱞᱟᱭᱤᱱ ᱛᱮ ᱜᱟᱯᱟᱞᱢᱟᱨᱟᱣ ᱪᱟᱞᱟᱜ ᱠᱟᱱᱟ᱾
ᱟᱪᱪᱷᱟ ᱟᱪᱟ ᱛᱟᱞᱦᱮ ᱜᱚᱝᱠᱮ ᱪᱮᱫ ᱠᱚᱯᱮ ᱩᱛᱩ ᱞᱮᱜ ᱛᱟᱦᱮᱸᱜᱼᱟ?
ᱩᱛᱩ ᱩᱛᱩ ᱫᱚ ᱦᱟᱹᱠᱩ ᱥᱤᱯᱤ ᱛᱟᱦᱮᱸ ᱠᱟᱱᱟ ᱤᱱᱟᱹ ᱠᱟᱛᱮᱜ ᱫᱟᱹᱞ ᱜᱷᱟᱸᱜᱽᱨᱟ ᱟᱹᱞᱩ᱾
ᱟᱪᱪᱷᱟ ᱟᱪᱪᱷᱟ ᱟᱹᱰᱤ ᱵᱮᱥ ᱜᱮᱯᱮ ᱩᱛᱩᱣ ᱠᱟᱜ ᱫᱚ ᱛᱟᱦᱮᱧ ᱫᱚ ᱜᱚᱝᱠᱮ᱾
ᱟᱨ ᱟᱵᱮᱱ ᱡᱚᱢ ᱵᱟᱲᱟ ᱦᱩᱭᱱᱟ?
ᱦᱮᱸ ᱜᱚᱝᱠᱮ ᱡᱚᱢ ᱵᱟᱲᱟ ᱦᱩᱭᱮᱱᱟ᱾
ᱟᱪᱪᱷᱟ ᱮᱫ ᱛᱮᱦᱤᱧ ᱫᱚ ᱪᱮᱜ ᱠᱚᱵᱮᱱ ᱠᱟᱹᱢᱤ ᱠᱮᱜᱼᱟ?
ᱦᱮᱸ
ᱛᱤᱦᱮᱧᱟᱜ ᱫᱤᱱ ᱨᱮᱫᱚ ᱪᱮᱜ ᱠᱚᱵᱮᱱ ᱠᱟᱹᱢᱤ ᱠᱮᱜᱼᱟ?
ᱦᱮᱸ ᱜᱚᱝᱠᱮ ᱠᱟᱹᱢᱤ ᱫᱚ ᱦᱟᱸᱜ ᱛᱮᱦᱮᱧ ᱫᱚ ᱦᱟᱸᱜ ᱠᱟᱹᱴᱤᱜ ᱠᱷᱮᱛ ᱥᱮᱜ ᱜᱮᱞᱤᱧ ᱥᱮᱱ ᱞᱮᱱ ᱛᱟᱦᱮᱸᱜᱼᱟ᱾ ᱴᱟᱹ ᱠᱚ ᱠᱟᱴᱤᱡ ᱞᱤᱧ ᱢᱟᱜ ᱠᱮᱫᱟ᱾ ᱚᱱᱟ ᱯᱚᱥ ᱛᱤ ᱵᱟᱲᱟ ᱠᱟᱛᱮᱜ ᱦᱟᱸᱜ ᱠᱟᱹᱴᱤᱡ ᱚᱱᱟ ᱵᱟᱹᱴ ᱠᱚᱜᱮ ᱠᱟᱹᱴᱤᱡ ᱞᱤᱧ ᱥᱚᱢᱟᱱ ᱵᱟᱲᱟ ᱠᱤᱱᱟ ᱨᱚᱦᱚᱭ ᱦᱩᱭᱩᱜᱼᱟ ᱛᱚ᱾
ᱦᱳᱭ ᱟᱨ ᱛᱤᱥ ᱠᱚᱛᱮ ᱨᱚᱦᱚᱭ ᱠᱚᱫᱚᱯᱮ ᱪᱟᱵᱟᱭᱮᱜ ᱠᱟᱱᱟ?
ᱜᱚᱝᱠᱮ ᱨᱚᱦᱚᱭ ᱫᱚᱦᱟᱸᱜ ᱠᱟᱹᱴᱤᱡ ᱵᱤᱞᱚᱢᱚᱜᱼᱟ ᱦᱟᱸᱜ ᱵᱤᱞᱚᱢ ᱫᱚ ᱱᱚᱜᱼᱚᱭ ᱦᱟᱞᱮ ᱦᱟᱞᱮ ᱜᱮ ᱥᱩᱨᱩ ᱦᱩᱭ ᱠᱟᱱᱟ ᱦᱟᱸᱜ᱾
ᱟᱪᱪᱷᱟ ᱮᱸᱜ
ᱠᱚ ᱵᱟᱭ ᱛᱤᱸᱜᱩ ᱟᱠᱟᱱᱟ ᱛᱚ ᱠᱷᱮᱛ ᱠᱚᱨᱮ ᱦᱟᱸᱜ᱾
ᱦᱳᱭ ᱛᱚ ᱤᱝᱨᱮᱡᱤ ᱛᱮ ᱱᱚᱣᱟ ᱟᱜᱚᱥᱴᱚ ᱫᱚᱯᱮ ᱨᱚᱦᱚᱭᱟ-ᱟ
ᱦᱮᱸ
ᱤᱝᱨᱮᱡᱤ ᱛᱮ ᱱᱚᱣᱟ ᱟᱜᱚᱥᱴᱚ ᱪᱟᱸᱫᱚ ᱫᱚ ᱨᱚᱦᱚᱭᱟᱯᱮ ᱯᱩᱨᱟᱹ
ᱦᱮᱸ ᱜᱚᱢᱠᱮ ᱢᱟᱱᱮ ᱟᱜᱚᱥ ᱛᱟᱞᱟ ᱢᱟᱞᱟ ᱛᱮ ᱨᱮᱦᱚᱸ ᱢᱩᱪᱟᱹᱫ ᱜᱚᱫᱚᱜᱼᱟ ᱦᱟᱸᱜ ᱨᱚᱦᱚᱭ ᱦᱚᱸ
ᱪᱮᱞᱮ ᱜᱚᱝᱠᱮ ᱟᱯᱮ ᱥᱮᱫ ᱜᱮ ᱪᱮᱞ ᱦᱮᱸ ᱜᱚᱢᱠᱮ ᱫᱟᱜ ᱫᱚ ᱫᱟᱜ ᱫᱟᱭ ᱦᱟᱜ ᱦᱚᱞᱟ ᱢᱟᱫᱷᱮᱨ ᱢᱟ ᱫᱟᱜ ᱵᱟᱭ ᱫᱟᱜ ᱟᱠᱟᱫᱟ ᱛᱮᱦᱮᱧ ᱜᱮ ᱠᱟᱹᱴᱤᱡ ᱫᱟᱜ ᱟᱜ ᱞᱮᱭᱟᱭ ᱦᱟᱸᱜ᱾
ᱦᱩᱸ ᱟᱞᱮᱥᱮᱫ ᱫᱚ ᱟᱹᱰᱤ ᱛᱟᱹᱯᱤᱥ ᱜᱮ ᱫᱟᱜ ᱫᱟ
ᱮ ᱜᱚᱝᱠᱮ ᱟᱯᱮ ᱥᱮᱫ ᱫᱚ ᱛᱤᱱ ᱥᱟᱺᱜᱤᱨ ᱠᱮᱫᱟ ᱯᱮ ᱨᱚᱦᱚᱭ ᱠᱟᱹᱢᱤ ᱠᱚᱫᱚ?
ᱨᱚᱦᱚᱭ ᱠᱟᱹᱢᱤ ᱫᱚ ᱟᱫᱚᱢ ᱦᱚᱲ ᱫᱚᱠᱚ ᱪᱟᱵᱟ ᱠᱮᱜᱼᱟ ᱟᱨ ᱟᱫᱚᱢ ᱦᱚᱲ ᱫᱚ ᱢᱮᱱᱟᱜ ᱦᱟᱛᱟᱲ ᱜᱮᱭᱟ᱾
ᱟᱪᱪᱷᱟ ᱟᱪᱪᱷᱟ ᱛᱟᱦᱚᱞᱮ ᱜᱚᱝᱠᱮ ᱟᱯᱮ ᱥᱮᱫ ᱫᱚ ᱪᱮᱫ ᱠᱚᱯᱮ ᱪᱟᱥ ᱜᱟᱛᱮᱜᱼᱟ ᱦᱩᱲᱩ ᱵᱟᱫ ᱠᱟᱛᱮ ᱟᱨ?
ᱛᱩᱲᱤ ᱛᱤᱞᱢᱤᱧ ᱮᱢᱟᱱ ᱠᱚ ᱟᱨ ᱩᱛᱩ ᱡᱤᱱᱤᱥ ᱠᱚᱦᱚᱸᱞᱮ ᱪᱟᱥ ᱜᱮᱭᱟ᱾ ᱟᱫᱚ ᱚᱱᱠᱟ ᱟᱹᱰᱤ ᱥᱟᱯᱞᱟᱭ ᱞᱮᱠᱟ ᱫᱚ ᱵᱟᱝ ᱠᱷᱟᱹᱞᱤ ᱚᱲᱟᱜ ᱨᱮ ᱪᱟᱞᱟᱣ ᱞᱮᱠᱟ᱾
ᱟᱪᱪᱷᱟ ᱟᱪᱪᱷᱟ ᱛᱟᱦᱞᱮ ᱜᱚᱝᱠᱮ ᱦᱩᱲᱩ ᱫᱚ ᱛᱤᱱ ᱵᱟᱨ ᱯᱮ ᱪᱟᱥᱟ ᱟᱯᱮ ᱫᱚ?
ᱢᱤᱫ ᱵᱟᱨ ᱜᱮ
ᱢᱤᱫ ᱫᱷᱟᱣ ᱜᱮ ᱵᱟᱝ ᱦᱢ ᱦᱢ ᱛᱟᱦᱞᱮ ᱜᱚᱝᱠᱮ ᱟᱨ ᱢᱟᱱᱮ ᱛᱟᱦᱞᱮ ᱟᱯᱮᱥᱮᱫ ᱫᱚ ᱦᱟᱸ ᱪᱮᱫ ᱠᱚᱛᱮᱯᱮ ᱥᱤᱭᱮᱫᱟ ᱠᱷᱮᱛ ᱠᱚᱫᱚ ᱦᱟᱸᱜ
ᱰᱟᱝᱨᱟ ᱛᱮᱦᱚᱸ ᱟᱨ ᱴᱮᱠᱴᱟᱨ ᱛᱮᱦᱚᱸ ᱰᱷᱮᱨ ᱫᱚ ᱴᱮᱠᱴᱟᱨ ᱛᱮᱜᱮ ᱱᱟᱟᱜ ᱱᱮᱛᱟᱨ ᱢᱟ ᱰᱟᱝᱨᱟ ᱛᱮ ᱥᱤ ᱞᱮᱠᱷᱟᱡ ᱢᱟ ᱟᱭᱢᱟ ᱫᱤᱱ ᱡᱟᱹᱨᱩᱲ ᱠᱟᱱᱟ ᱥᱮ ᱟᱨ ᱴᱮᱠᱴᱟᱨ ᱛᱮᱠᱷᱟᱡ ᱫᱚ ᱢᱤᱫ ᱦᱟᱯᱛᱟ ᱜᱟᱱ ᱛᱮᱜᱮ ᱪᱟᱵᱟᱜ ᱠᱟᱱᱟ᱾
ᱟᱪᱪᱷᱟ ᱟᱪᱪᱷᱟ
ᱢᱤᱫ ᱦᱟᱯᱛᱟ ᱠᱷᱚᱱ ᱵᱟᱨ ᱦᱟᱯᱛᱟ ᱵᱷᱤᱛᱨᱤ ᱛᱮᱜᱮ ᱪᱟᱵᱟᱜ ᱠᱟᱱᱟ ᱟᱫᱚ ᱯᱟᱭᱥᱟ ᱞᱟᱜᱟᱜᱼᱟ ᱴᱮᱠᱴᱟᱨ ᱛᱮ ᱥᱤ ᱟᱨ ᱦᱟᱸᱛᱮ ᱠᱟᱢᱞᱟ ᱠᱚ ᱯᱟᱭᱥᱟ ᱛᱮ ᱨᱚᱦᱚᱭ
ᱦᱳᱭ ᱦᱳᱭ ᱜᱚᱝᱠᱮ ᱦᱳᱭ ᱴᱮᱠᱴᱟᱨ ᱛᱮᱫᱚ ᱦᱟᱸᱜ ᱠᱟᱹᱴᱤᱡ ᱯᱚᱭᱥᱟ ᱫᱚ ᱞᱟᱜᱟᱜ ᱜᱮᱭᱟ ᱦᱟᱸᱜ ᱟᱨ ᱚᱲᱟᱜ ᱨᱮᱱ ᱡᱩᱫᱤ ᱦᱟᱸᱜ ᱠᱟᱰᱟ ᱠᱚᱦᱚᱸ ᱰᱟᱝᱨᱟ ᱠᱚ ᱛᱟᱦᱮᱸ ᱞᱮᱱᱠᱷᱟᱱ ᱩᱱᱫᱚ ᱦᱟᱸᱜ ᱱᱤᱡᱮ ᱜᱮ ᱱᱟᱦᱮᱞ ᱠᱚᱛᱮ ᱦᱚᱸ ᱥᱤ ᱦᱩᱭᱩᱜᱼᱟ ᱵᱟᱝ
ᱦᱳᱭ
ᱛᱟᱦᱞᱮ ᱜᱚᱝᱠᱮ ᱱᱚᱜᱼᱚᱭ ᱪᱟᱥ ᱠᱟᱹᱢᱤ ᱵᱟᱫ ᱠᱟᱛᱮᱫ ᱦᱚᱸ ᱟᱨ ᱪᱮᱫ ᱠᱚᱵᱤᱱ ᱪᱤᱠᱟᱹ ᱵᱟᱲᱟᱭ ᱛᱮ ᱟᱹᱵᱤᱱ ᱫᱚ
ᱮᱸᱻ ᱮᱴᱟᱜ ᱫᱚ ᱚᱱᱠᱟ ᱪᱮᱫ ᱦᱚᱸ ᱵᱟᱹᱱᱩᱜᱼᱟ ᱱᱷᱟᱜ ᱟᱫᱚ ᱚᱱᱮ ᱚᱱᱠᱟᱜ ᱜᱮ ᱥᱚᱢᱚᱭ ᱚᱠᱛᱮ ᱨᱮᱫᱚ ᱦᱟᱱᱛᱮ ᱱᱟᱛᱮ ᱫᱟᱬᱟᱱ ᱠᱟᱹᱢᱤ ᱠᱚ ᱛᱟᱦᱮᱱ ᱜᱮᱭᱟ ᱥᱮ᱾
ᱦᱳᱭ ᱦᱳᱭ
ᱦᱮᱸ ᱦᱮᱸ ᱜᱚᱝᱠᱮ ᱟᱹᱞᱤᱧ ᱦᱚᱸ ᱚᱱᱠᱟ ᱜᱮ ᱞᱟᱹᱭ ᱜᱟᱱᱚᱜᱼᱟ ᱦᱚᱜ ᱚᱭ ᱪᱟᱥ ᱠᱟᱹᱢᱤ ᱵᱟᱫ ᱠᱟᱛᱮᱜ ᱦᱚᱸ ᱟᱹᱞᱤᱧ ᱫᱚ ᱦᱟᱸᱜ ᱠᱟᱹᱴᱤᱡ ᱟᱸᱛᱮ ᱠᱟᱹᱢᱤ ᱠᱚᱞᱤᱧ ᱥᱮᱱᱚᱜ ᱜᱮᱭᱟ ᱵᱟᱦᱨᱮ ᱥᱮᱫ ᱦᱟᱸᱜ ᱵᱟᱦᱨᱮ ᱫᱤᱥᱚᱢ ᱠᱟᱹᱢᱤ ᱠᱚᱦᱚᱸ ᱟᱫᱚ ᱦᱟᱸᱜ ᱪᱟᱥ ᱠᱟᱹᱢᱤ ᱛᱚᱦᱟᱸᱜ ᱛᱚ ᱨᱚᱦᱚᱭ ᱦᱩᱭᱱᱟ ᱟᱵᱚ ᱥᱮ ᱛᱤᱥ ᱦᱟᱸᱜ ᱦᱩᱭᱩᱜᱼᱟ ᱵᱤᱞᱤᱜᱼᱟ ᱡᱚ ᱵᱤᱞᱤᱜᱼᱟ ᱛᱟᱨᱯᱚᱨ ᱫᱚ ᱦᱟᱸᱜ ᱵᱚ ᱤᱨᱟ
ᱩᱱᱛᱮ ᱫᱚ ᱦᱟᱸᱜ ᱪᱮᱫ ᱵᱮᱱ ᱪᱤᱠᱟᱹ ᱦᱟᱛᱟᱲᱟ ᱟᱫᱚ ᱚᱱᱟᱜᱮ ᱵᱟᱦᱨᱮ ᱠᱟᱹᱢᱤ ᱞᱤᱧ ᱥᱮᱱᱚᱜ ᱟᱹᱞᱤᱧ ᱢᱟ ᱚᱱᱛᱮ ᱨᱮ ᱦᱟᱸᱜ ᱠᱟᱹᱣᱰᱤ ᱠᱚᱦᱚᱸᱛᱚ ᱞᱟᱜᱟᱜᱼᱟ ᱟᱵᱚ ᱢᱟ ᱨᱮᱸᱜᱮᱡ ᱦᱚᱲ ᱠᱟᱹᱣᱰᱤ ᱠᱚᱦᱚᱸ ᱵᱟᱹᱱᱩᱜ ᱟᱠᱟᱫ ᱛᱟᱵᱚ ᱚᱱᱠᱟ ᱫᱚ
ᱦᱳᱭ
ᱱᱚᱜᱼᱚᱭ ᱨᱩᱣᱟᱹ ᱦᱟᱹᱥᱩ ᱞᱮᱱᱠᱷᱟᱱ ᱫᱚ ᱫᱟᱜ ᱛᱚ ᱠᱟᱹᱣᱰᱤ ᱠᱚᱜᱮ ᱞᱟᱜᱟᱜᱼᱟ ᱦᱟᱸᱜ ᱨᱟᱱ ᱞᱟᱹᱜᱤᱫ ᱛᱮᱢᱟ ᱟᱫᱚ ᱦᱟᱸᱜ ᱚᱱᱟ ᱠᱷᱟᱹᱛᱤᱨ ᱜᱮ ᱠᱟᱹᱣᱰᱤ ᱠᱚ ᱤᱭᱟᱹ ᱠᱷᱟᱹᱛᱤᱨ ᱜᱮ ᱟᱹᱞᱤᱧ ᱫᱚ ᱦᱟᱸᱜ ᱵᱟᱦᱨᱮ ᱥᱮᱫ ᱠᱟᱹᱢᱤ ᱞᱤᱧ ᱥᱮᱱᱚᱜᱼᱟ ᱦᱟᱸᱜ
ᱥᱟᱨᱠᱟᱨ ᱠᱷᱚᱡ ᱡᱟᱦᱟᱱ ᱥᱩᱵᱤᱫᱷᱟ ᱠᱚᱫᱚ ᱵᱟᱯᱮ ᱧᱟᱢ ᱫᱟ?
ᱦᱮᱸ ᱜᱚᱝᱠᱮ ᱚᱱᱟ ᱢᱟ ᱧᱟᱢᱚᱜ ᱜᱮᱭᱟ᱾ ᱟᱫᱚ ᱦᱟᱸᱜ ᱜᱚᱝᱠᱮ ᱚᱱᱟ ᱫᱚ ᱠᱟᱹᱴᱤᱜ ᱡᱩᱫᱤ ᱮᱢᱟᱨᱡᱮᱱᱥᱤ ᱫᱚᱢᱮ ᱨᱩᱣᱟᱹ ᱦᱟᱹᱥᱩ ᱞᱮᱱᱠᱷᱟᱱ ᱡᱟᱦᱟᱸ ᱫᱚ ᱫᱩᱨᱜᱷᱚᱴᱚᱱᱟ ᱢᱟᱨᱟᱝ ᱢᱟᱨᱟᱝ ᱩᱱ ᱥᱚᱢᱚᱭ ᱚᱱᱠᱟᱱᱟᱜ ᱠᱚ ᱦᱟᱸᱜ ᱠᱟᱹᱢᱤ ᱞᱟᱜᱟᱜᱼᱟ ᱚᱱᱟ ᱠᱟᱹᱢᱤ ᱠᱚ ᱥᱚᱨᱠᱟᱨᱟᱜ ᱫᱚ ᱦᱟᱸᱜ ᱵᱟᱠᱷᱟᱱ ᱮᱢᱱᱤ ᱡᱟᱦᱟᱸ ᱮᱢᱱᱤ ᱨᱩᱣᱟᱹ ᱦᱟᱹᱥᱩ ᱨᱮᱫᱚ ᱠᱤ ᱟᱨ ᱜᱚᱝᱠᱮ ᱚᱱᱟ ᱠᱚᱫᱚ ᱠᱟᱹᱢᱤ ᱠᱤ ᱞᱟᱜᱟᱜᱼᱟ ᱚᱱᱟ ᱠᱤ ᱦᱟᱸᱜ ᱚᱱᱟ ᱠᱟᱴ ᱫᱚ ᱦᱟᱸᱜ ᱠᱤ ᱠᱟᱹᱢᱤ ᱨᱮ ᱞᱟᱜᱟᱜᱼᱟ ᱚᱱᱟ ᱫᱚ ᱵᱟᱭ ᱞᱟᱜᱟᱜᱼᱟ ᱦᱟᱸᱜ ᱱᱤᱡᱮ ᱜᱮ
ᱢᱟ ᱥᱚᱨᱠᱟᱨ ᱠᱷᱚᱡ ᱚᱱᱠᱟ ᱯᱩᱭᱥᱟᱹ ᱠᱚᱫᱚ ᱵᱟᱯᱮ ᱧᱟᱢ ᱜᱮᱭᱟ ᱟᱯᱮ ᱠᱚᱫᱚ?
ᱵᱟᱝ ᱵᱟᱝ ᱜᱚᱝᱠᱮ ᱟᱞᱮ ᱥᱮᱫ ᱫᱚ ᱦᱟᱸᱜ ᱚᱱᱠᱟ ᱫᱚ ᱥᱚᱨᱠᱟᱨ ᱠᱷᱚᱱᱟᱜ ᱚᱱᱠᱟ ᱵᱟ ᱵᱟᱠᱚ ᱮᱢᱚᱜᱼᱟ ᱦᱟᱸᱜ ᱯᱚᱭᱥᱟ ᱫᱚ ᱨᱩᱣᱟᱹᱜ ᱨᱟᱱ ᱵᱟᱠᱷᱨᱟ ᱛᱮᱫᱚ ᱦᱟᱸᱜ ᱚᱝᱠᱟ ᱥᱩᱫᱩ ᱦᱟᱸᱜ ᱠᱟᱨᱰ ᱠᱚ ᱠᱚᱨᱟᱣ ᱟᱠᱟᱫ ᱞᱮᱭᱟ ᱦᱟᱸᱜ ᱡᱟᱦᱟᱸ ᱫᱚ ᱥᱟᱥᱛᱷᱚ ᱥᱟᱛᱷᱤ ᱠᱟᱨᱰ ᱵᱟᱠᱚ ᱞᱟᱹᱭᱟ ᱦᱟᱸᱜ
ᱢᱚᱦᱤᱞᱟ ᱠᱚ ᱵᱟᱠᱚ ᱧᱟᱢ ᱫᱟ ᱟᱯᱮᱥᱮᱜ?
ᱚᱝᱠᱟ ᱢᱚᱦᱤᱞᱟ ᱠᱚ ᱧᱟᱢ ᱫᱚᱠᱚ ᱧᱟᱢ ᱜᱮᱭᱟ ᱡᱟᱦᱟᱸ ᱫᱚ ᱩᱱᱠᱩ ᱵᱚᱭᱚᱥᱠᱚ ᱠᱚ ᱚᱱᱠᱟᱱ ᱦᱚᱲ ᱠᱚᱠᱚ ᱧᱟᱢᱟ᱾
ᱟᱪᱪᱷᱟ ᱟᱯᱮ ᱢᱟ ᱴᱨᱟᱭᱵᱮᱞ ᱨᱮ ᱢᱮᱱᱟᱜ ᱯᱮᱭᱟ ᱥᱮ ᱴᱨᱟᱭᱵᱮᱞ ᱢᱟ ᱯᱷᱮᱥᱮᱞᱤᱴᱤ ᱰᱷᱮᱨ ᱜᱮᱭᱟ᱾
ᱦᱳᱭ ᱦᱳᱭ ᱟᱫᱚ ᱜᱚᱢᱠᱮ ᱧᱟᱢ ᱫᱚᱠᱚ ᱧᱟᱢᱚᱜᱼᱟ ᱚᱱᱠᱟ ᱟᱹᱰᱤ ᱦᱚᱲ ᱜᱮ ᱱᱮᱛᱟᱨ ᱢᱟ
ᱯᱚᱠᱠᱷᱚ ᱨᱮ ᱵᱟᱯᱮ ᱛᱟᱦᱮᱱ ᱠᱷᱟᱡ ᱟᱫᱚ ᱵᱟᱯᱮ ᱧᱟᱢᱟ ᱥᱮ ᱟᱫᱚ ᱟᱯᱮ ᱛᱮ ᱚᱱᱟ ᱥᱟᱨᱠᱟᱨ ᱯᱚᱠᱠᱷᱚ ᱨᱮᱯᱮ ᱛᱟᱦᱮᱱ ᱠᱟᱱᱟ ᱥᱮ ᱵᱟᱯᱮ ᱛᱟᱦᱮᱱ ᱠᱟᱱᱟ ᱟᱨ ᱵᱟᱝᱠᱷᱟᱡ ᱢᱟ ᱴᱨᱟᱭᱵᱮᱞ ᱨᱮᱭᱟᱜ ᱯᱷᱮᱥᱮᱞᱤᱴᱤ ᱫᱚ ᱟᱹᱰᱤ ᱰᱷᱮᱨ ᱢᱮᱱᱟᱜ ᱜᱮᱭᱟ ᱟᱞᱮᱥᱮᱫ ᱢᱟ ᱵᱤᱱᱟᱹ ᱴᱨᱟᱭᱵᱮᱞ ᱦᱚᱲ ᱦᱚᱸ ᱯᱟᱭᱥᱟ ᱠᱚ ᱧᱟᱢ ᱮᱫᱟ ᱥᱮ ᱪᱟᱸᱫᱳ ᱪᱟᱸᱫᱳ
ᱟᱪᱪᱷᱟ ᱟᱪᱪᱷᱟ ᱦᱮᱸ ᱜᱚᱝᱠᱮ ᱟᱞᱮ ᱥᱮᱫ ᱫᱚ ᱚᱱᱠᱟ ᱱᱚᱝᱠᱟ ᱵᱟᱠᱚ ᱮᱢᱟ ᱠᱚ ᱠᱟᱱᱟ ᱦᱟᱸᱜ ᱡᱩᱫᱤ ᱚᱱᱠᱟ ᱡᱩᱫᱤ ᱦᱟᱸᱜ ᱞᱟᱹᱭᱟ ᱠᱚ ᱵᱤᱥᱤ ᱵᱟᱹᱫᱽ ᱠᱷᱮᱛ ᱠᱚ ᱢᱮᱱᱟᱜ ᱛᱟᱢ ᱠᱷᱟᱱ ᱟᱢ ᱫᱚ ᱦᱟᱸᱜ ᱚᱱᱠᱟ ᱵᱟᱢ ᱧᱟᱢᱟ ᱦᱟᱸᱜ, ᱞᱟᱹᱭ ᱫᱟ ᱯᱚᱭᱥᱟ ᱠᱚ ᱦᱟᱸᱜ᱾ ᱢᱞᱮᱥᱮᱫ ᱫᱚ ᱚᱝᱠᱟ ᱟᱠᱟᱫ ᱞᱮᱭᱟ ᱠᱚ ᱦᱟᱸᱜ᱾
ᱚ ᱚᱲᱟᱜ ᱢᱮᱱᱟᱜ ᱛᱟᱠᱚᱣᱟ ᱚᱝᱠᱩ ᱵᱟᱠᱚ ᱚᱠᱚᱭ ᱠᱚ ᱫᱚ ᱵᱤᱞᱰᱤᱝ ᱚᱲᱟᱜ ᱵᱟᱹᱱᱩᱜ ᱛᱟᱠᱚᱣᱟ ᱩᱱᱠᱩ ᱫᱚᱠᱚ ᱧᱟᱢ ᱜᱮᱭᱟ᱾ ᱚᱱᱟ ᱨᱮᱫᱚ ᱠᱟᱨᱰ ᱢᱮᱱᱟᱜ ᱜᱮᱭᱟ ᱵᱤ ᱯᱤ ᱮᱞ ᱨᱮᱥᱚᱱ ᱠᱟᱨᱰ ᱟᱯᱮ ᱠᱚᱣᱟᱜ?
ᱦᱳᱭ ᱦᱳᱭ ᱢᱮᱱᱟᱜᱼᱟ ᱜᱚᱝᱠᱮ, ᱟᱞᱮ ᱫᱚ ᱦᱟᱸᱜ ᱫᱚ ᱦᱚᱲ ᱢᱟᱞᱮ ᱨᱮᱸᱜᱮᱡ ᱜᱮᱭᱟ ᱾ ᱠᱟᱴ ᱠᱟᱴ ᱨᱮᱢᱟ ᱠᱚ ᱠᱤᱥᱟᱹᱬ ᱠᱟᱜ ᱞᱮᱭᱟ ᱟᱨᱦᱚᱸ ᱦᱟᱸᱜ ᱾
ᱟᱞᱮ ᱥᱮᱫ ᱫᱚ ᱚᱠᱚᱭ ᱠᱚᱣᱟᱜ, ᱚᱱᱟ ᱨᱮᱥᱚᱱ ᱠᱟᱨᱰ ᱢᱮᱱᱟᱜᱼᱟ ᱾ ᱚᱱᱟ ᱛᱮᱜᱮ ᱠᱚ ᱮᱢᱟ ᱠᱚ ᱠᱟᱱᱟ ᱯᱚᱭᱥᱟ᱾
ᱟᱪᱪᱷᱟ, ᱟᱪᱪᱷᱟ ᱦᱳᱭ᱾ ᱟᱫᱚ ᱟᱞᱮ ᱢᱟ ᱦᱟᱸᱜ ᱚᱱᱠᱟ ᱦᱚᱲ ᱢᱟᱞᱮ ᱨᱮᱸᱜᱮᱡ ᱜᱮᱭᱟ᱾ ᱦᱳᱭ ᱟᱨ ᱠᱟᱴ ᱨᱮᱢᱟᱠᱚ ᱠᱤᱥᱟᱹᱬ ᱠᱟᱫ ᱞᱮᱭᱟ ᱟᱞᱮ ᱦᱟᱸᱟᱜ ᱾ ᱚᱱᱟ ᱠᱚ ᱠᱷᱟᱹᱛᱤᱨ ᱜᱮ ᱡᱟᱹᱱᱤᱡ ᱵᱟᱞᱮ ᱧᱟᱢ ᱫᱟ ᱦᱟᱸᱜ ᱟᱫᱚ ᱾
ᱦᱩᱸ
ᱛᱟᱦᱚᱞᱮ ᱜᱚᱝᱠᱮ ᱟᱯᱮ ᱥᱮᱫ ᱫᱚ ᱚᱱᱠᱟ ᱪᱮᱫ ᱠᱚ ᱯᱚᱨᱚᱵᱽ ᱠᱚ ᱦᱩᱭ ᱵᱟᱲᱟᱜ ᱛᱮ?
ᱯᱚᱨᱚᱵᱽ ᱟᱞᱮᱥᱮᱫ ᱵᱟᱦᱟ ᱯᱚᱨᱚᱵᱽ ᱦᱩᱭᱩᱜ ᱜᱮᱭᱟ᱾ ᱥᱚᱨᱦᱟᱭ ᱯᱚᱨᱚᱵᱽ ᱦᱩᱭᱩᱜ ᱜᱮᱭᱟ᱾ ᱮᱱᱮ ᱠᱟᱛᱮ ᱢᱮᱞᱟ ᱠᱚ ᱦᱩᱭᱩᱜᱼᱟ᱾
ᱛᱟᱦᱚᱞᱮ ᱜᱚᱝᱠᱮ, ᱚᱠᱟ ᱞᱮᱠᱟ ᱯᱮ ᱵᱟᱦᱟ ᱯᱚᱨᱚᱵᱚᱜᱼᱟ᱾ ᱠᱟᱹᱴᱤᱡ ᱞᱟᱹᱭ-ᱟᱜ ᱵᱤᱱ ᱥᱮ᱾
ᱵᱟᱦᱟ ᱯᱚᱨᱚᱵᱽ?
ᱦᱳᱭ ᱦᱳᱭ
ᱵᱟᱦᱟ ᱯᱚᱨᱚᱵᱽ ᱫᱚ ᱟᱞᱮ, ᱤᱝᱨᱟᱹᱡᱤ ᱛᱮᱭᱟᱜ ᱢᱟᱨᱪ ᱪᱟᱸᱫᱳ ᱨᱮ ᱞᱮ ᱩᱢᱚᱜᱼᱟ᱾ ᱟᱸᱫᱚ ᱚᱱᱟ ᱫᱚ ᱴᱚᱞᱟᱨᱮ ᱡᱟᱦᱟᱸᱭ ᱢᱟᱺᱡᱷᱤ ᱵᱟᱵᱟ ᱢᱮᱱᱟᱭᱟ ᱥᱮ᱾
ᱦᱳᱭ ᱦᱳᱭ᱾
ᱟᱫᱚ ᱩᱱᱤ ᱢᱟᱺᱡᱷᱤ ᱵᱟᱵᱟᱜ ᱜᱮ ᱢᱟᱨᱪ ᱪᱟᱸᱫᱳ ᱵᱚᱞᱚ ᱞᱮᱱ ᱠᱷᱟᱡ ᱫᱚ ᱜᱩᱰᱮᱛ ᱮ ᱢᱮᱛᱟᱣᱟ ᱜᱚᱰᱮᱛ ᱥᱮᱱ ᱠᱟᱛᱮᱫ ᱟᱞᱮ ᱨᱟᱡᱡᱚᱭ ᱦᱚᱦᱚ ᱡᱟᱣᱨᱟ ᱞᱮᱭᱟ᱾ ᱦᱚᱦᱚ ᱡᱟᱣᱨᱟ ᱠᱟᱛᱮ ᱮᱫ ᱟᱫᱚ ᱢᱟᱺᱡᱷᱤ ᱦᱟᱲᱟᱢ ᱫᱚᱭ ᱞᱟᱹᱭ ᱥᱟᱰᱮᱭᱟ᱾ ᱢᱟ ᱛᱤᱥ ᱠᱚᱨᱮ ᱵᱩᱱ ᱵᱟᱦᱟᱜ ᱠᱟᱱᱟ᱾ ᱚᱱᱟᱜᱮ ᱫᱤᱱ ᱛᱟᱹᱨᱤᱠᱷ ᱠᱚ ᱵᱩᱱ ᱴᱷᱤᱠ-ᱟ ᱾ ᱟᱫᱚ ᱚᱱᱟ ᱠᱟᱛᱷᱟᱟᱭ ᱞᱟᱹᱭ ᱥᱟᱰᱮ ᱞᱮᱠᱷᱟᱡ ᱟᱫᱚ ᱨᱟᱡᱚ ᱠᱚᱫᱚ ᱞᱮ ᱧᱮᱞᱟ᱾ ᱛᱤᱥ ᱢᱟᱱᱮ ᱯᱷᱟᱸᱠᱟ ᱫᱤᱱ ᱢᱮᱱᱟᱜᱼᱟ᱾ ᱚᱱᱟ ᱯᱷᱟᱸᱠᱟ ᱫᱤᱱ ᱞᱮᱠᱟᱛᱮ ᱟᱞᱮ ᱫᱚ ᱫᱤᱱ ᱛᱟᱹᱨᱤᱠᱷ ᱞᱮ ᱴᱷᱤᱠ-ᱟ᱾ ᱟᱨ ᱚᱱᱟ ᱴᱷᱤᱠ ᱠᱟᱛᱮᱫ ᱯᱚᱛᱚᱵ ᱦᱤᱞᱳᱜ ᱫᱚ ᱡᱟᱦᱮᱨ ᱞᱮ ᱫᱟᱵᱟ᱾ ᱡᱟᱦᱮᱨ ᱫᱟᱜ ᱠᱟᱛᱮ ᱫᱚᱥᱟᱨ ᱦᱤᱞᱳᱜ ᱫᱚᱞᱮ ᱵᱚᱸᱜᱟᱜᱼᱟ᱾ ᱟᱨ ᱵᱚᱸᱜᱟ ᱫᱚᱥᱟᱨ ᱦᱤᱞᱳᱜ ᱫᱚᱞᱮ ᱵᱟᱦᱟᱜᱼᱟ᱾
ᱟᱪᱪᱷᱟ ᱟᱪᱪᱷᱟ᱾
ᱦᱟᱱᱟ ᱟᱞᱮ ᱢᱟ ᱫᱟᱜ ᱛᱮᱜᱮ ᱞᱮ ᱵᱟᱦᱟᱜ ᱜᱮᱭᱟ ᱥᱮ ᱟᱫᱚ᱾ ᱡᱚᱠᱷᱚᱱ ᱟᱞᱮ ᱵᱚᱸᱜᱟᱜᱼᱟ ᱩᱱ ᱦᱤᱞᱳᱜ ᱫᱚ ᱴᱚᱞᱟᱨᱮᱱ ᱡᱚᱛᱚ ᱦᱚᱲ ᱠᱚ ᱪᱟᱞᱟᱜ ᱜᱮᱭᱟ ᱡᱟᱦᱮᱨ ᱛᱷᱟᱱᱛᱮ ᱥᱮ ᱡᱟᱦᱮᱨ ᱜᱟᱲ ᱨᱮ᱾ ᱦᱮᱸ ᱜᱤᱫᱽᱨᱟᱹ ᱠᱚ ᱮᱦᱚᱵ ᱠᱟᱛᱮ ᱮᱫ ᱛᱤᱨᱞᱟᱹ ᱠᱚ, ᱵᱟᱵᱟ ᱠᱚ᱾ ᱠᱩᱲᱤ ᱠᱚᱲᱟ ᱠᱚ ᱡᱚᱛᱚᱜ ᱜᱮ ᱚᱸᱰᱮ ᱠᱚ ᱪᱟᱞᱟᱜᱼᱟ᱾ ᱟᱨ ᱩᱱ ᱦᱤᱞᱳᱜ ᱫᱚ ᱡᱟᱦᱮᱨ ᱜᱟᱲ ᱨᱮ ᱜᱚᱸᱴ ᱡᱚᱦᱟᱨ ᱠᱟᱛᱮᱫ᱾ ᱵᱟᱦᱟ ᱠᱚ ᱟᱛᱟᱝ ᱟ ᱱᱟᱭᱠᱮ ᱵᱟᱵᱟᱭ ᱮᱢᱟ ᱠᱚᱣᱟ᱾ ᱟ ᱚᱱᱟ ᱵᱟᱦᱟ ᱫᱚ ᱚᱲᱟᱜ ᱨᱮ ᱟᱹᱜᱩᱛᱮᱫ ᱞᱮ ᱵᱟᱭ ᱠᱟᱜ ᱜᱮᱭᱟ᱾ ᱟᱫᱚ ᱩᱱ ᱦᱤᱞᱳᱜ ᱫᱚ ᱚᱠᱚᱭ ᱠᱚ, ᱩᱱ ᱦᱤᱞᱳᱜ ᱫᱚ ᱟᱫᱚ ᱡᱚᱛᱚ ᱦᱚᱲ ᱚᱲᱟᱜ ᱚᱲᱟᱜ ᱚᱠᱚᱭ ᱮᱸ ᱯᱮᱲᱟ ᱠᱚ, ᱵᱚᱝᱥᱚ ᱠᱚ ᱱᱮᱣᱛᱟ ᱠᱟᱜ ᱠᱚᱣᱟᱭ ᱩᱱ ᱦᱤᱞᱳᱜ ᱫᱚ᱾ ᱟᱫᱚ ᱠᱚ ᱵᱚᱸᱜᱟᱜᱼᱟ᱾ ᱵᱚᱸᱜᱟ ᱵᱟᱲᱟ ᱠᱟᱛᱮ ᱠᱚ ᱡᱚᱢ ᱟᱠᱚ ᱧᱩᱭ ᱟᱠᱚ᱾ ᱟᱨ ᱠᱚ ᱨᱟᱹᱥᱠᱟᱹᱜ ᱜᱮᱭᱟ᱾ ᱟᱫᱚ ᱦᱚᱲᱟᱜ ᱥᱚᱢᱟᱡᱽ ᱨᱮᱢᱟ ᱦᱟᱺᱰᱤ ᱯᱟᱹᱣᱨᱟᱹ ᱢᱟ, ᱟᱹᱰᱤ ᱯᱨᱚᱪᱚᱞᱚᱱ ᱜᱮ ᱢᱮᱱᱟᱜ ᱜᱮᱭᱟ ᱥᱮ᱾
ᱦᱳᱭ ᱦᱳᱭ
ᱟᱫᱚ ᱦᱟᱺᱰᱤ ᱠᱚᱦᱚᱸ ᱚᱠᱚᱭ ᱠᱚᱪᱚ ᱠᱚ ᱫᱚᱦᱚᱭ ᱜᱮᱭᱟ᱾ ᱟᱫᱚ ᱫᱚᱦᱚ ᱦᱚᱲ ᱫᱚ ᱚᱱᱠᱟ ᱜᱮᱠᱚ ᱧᱩᱭ ᱜᱮᱭᱟ᱾ ᱟᱨ ᱚᱠᱚᱭ ᱠᱚ ᱵᱟᱠᱚ ᱫᱚᱦᱚᱭ ᱦᱚᱲ ᱫᱚ ᱾ ᱚᱠᱟᱜᱮ ᱠᱤᱨᱤᱧ ᱟᱹᱜᱩ ᱠᱟᱛᱮᱫ ᱠᱚ ᱧᱩᱭ ᱜᱮᱭᱟ᱾ ᱟᱨ ᱵᱟᱝ ᱠᱷᱟᱡ ᱫᱚ ᱩᱱ ᱥᱚᱢᱚᱭ ᱢᱟ ᱯᱷᱨᱤ ᱜᱮ ᱧᱟᱢᱚᱜ ᱛᱮ ᱦᱟᱱᱤᱛ ᱴᱷᱮᱡ ᱦᱚᱸ ᱱᱩᱭ ᱴᱷᱮᱡ ᱦᱚᱸ ᱪᱟᱞᱟᱣ ᱠᱟᱛᱮ ᱠᱚ ᱧᱩᱭ ᱜᱮᱭᱟ ᱾ ᱟᱨ ᱫᱚᱥᱟᱨ ᱦᱤᱞᱳᱜ ᱫᱚ ᱫᱟᱜ ᱛᱮ ᱟᱫᱚ ᱠᱚ ᱠᱷᱮᱞᱟᱭ-ᱟ᱾
ᱟᱪᱪᱷᱟ ᱟᱪᱪᱷᱟ ᱦᱳᱭ ᱦᱳᱭ ᱦᱮᱸ ᱮᱠᱫᱚᱢ ᱦᱮᱸ ᱜᱚᱝᱠᱮ ᱚᱱᱠᱟ ᱜᱮ ᱛᱟᱦᱚᱞᱮ ᱟᱨ ᱜᱚᱝᱠᱮ ᱛᱟᱦᱚᱞᱮ ᱩᱱᱠᱩ ᱫᱟᱨᱮ ᱠᱚᱫᱚ ᱯᱮ ᱵᱚᱸᱜᱟ ᱵᱩᱜ ᱜᱮᱭᱟ ᱥᱮ ᱵᱟᱝᱜᱮ?
ᱦᱳᱭ ᱥᱤᱢ ᱞᱮ ᱵᱚᱸᱜᱟ ᱠᱚᱣᱟ᱾
ᱟᱪᱪᱷᱟ ᱟᱪᱪᱷᱟ ᱟᱫᱚ ᱩᱱᱠᱩ ᱥᱤᱢ ᱥᱳᱲᱮ ᱫᱚ ᱦᱟᱸᱜ ᱟᱫᱚ ᱚᱠᱟ ᱞᱮᱠᱟ ᱯᱮ ᱡᱚᱢ ᱦᱚᱪᱚ ᱠᱚᱣᱟ ᱢᱟᱱᱮ ᱚᱱᱠᱟ ᱜᱚᱜᱚ ᱛᱟᱠᱚ ᱦᱚᱸ ᱥᱮ ᱢᱟᱹᱭ ᱛᱟᱠᱚ ᱦᱚᱸ ᱡᱚᱛᱚ ᱛᱤᱨᱞᱟᱹ ᱠᱚᱯᱮ ᱡᱚᱢ ᱦᱚᱪᱚ ᱠᱚᱣᱟ ᱥᱮ ᱵᱟᱝᱜᱮ?
ᱦᱳᱭ ᱦᱳᱭ ᱡᱚᱛᱚ ᱞᱮ ᱡᱚᱢᱟ ᱡᱚᱛᱚ ᱮᱜ ᱢᱮᱱ ᱞᱮᱠᱷᱟᱡ ᱢᱟ ᱡᱟᱦᱮᱨ ᱟᱭᱳ ᱢᱟ ᱢᱚᱦᱤᱞᱟ ᱠᱟᱱ ᱜᱮᱭᱟᱭ ᱥᱮ, ᱛᱤᱨᱞᱟᱹ ᱠᱟᱱ ᱜᱮᱭᱟᱭ᱾ ᱟᱫᱚ ᱛᱤᱨᱞᱟᱹ ᱦᱚᱯᱼᱼ ᱦᱚᱯᱚᱱ ᱡᱩᱫᱤ ᱛᱤᱨᱞᱟᱹ ᱴᱷᱮᱱ ᱪᱟᱞᱟᱣ ᱠᱟᱛᱮᱫ ᱩᱱᱤᱭᱟᱜ ᱯᱨᱚᱥᱟᱫ ᱵᱟᱭ ᱡᱚᱢ ᱫᱟᱲᱮᱭᱟᱜ ᱠᱷᱟᱡ ᱱᱚᱣᱟ ᱢᱟ ᱵᱮᱥ ᱵᱟᱭ ᱦᱩᱭᱩᱜ ᱠᱟᱱᱟ ᱥᱮ᱾
ᱟᱪᱪᱷᱟ ᱟᱪᱷᱟ ᱦᱳᱭ
ᱡᱟᱦᱮᱨ ᱜᱟᱲ ᱨᱮ ᱡᱟᱦᱟᱸ ᱵᱚᱸᱜᱟ ᱦᱩᱭᱩᱜᱼᱟ ᱚᱸᱰᱮᱱᱟᱜ ᱫᱚ ᱛᱤᱨᱞᱟᱹ ᱦᱚᱯᱚᱱ ᱠᱚ ᱡᱚᱢ ᱫᱟᱲᱮᱭᱟᱜ ᱜᱮᱭᱟ᱾ ᱠᱷᱟᱹᱞᱤ ᱱᱤᱭᱟᱹ ᱵᱟᱠᱚ ᱫᱟᱲᱮᱭᱟᱜᱼᱟ ᱡᱮ ᱚᱠᱟᱴᱟᱜ ᱫᱚ ᱵᱚᱦᱚᱜ ᱥᱩᱲᱩ ᱟᱨᱦᱚᱸ ᱛᱟᱦᱮᱱᱟ᱾ ᱛᱚ ᱚᱱᱟ ᱵᱚᱦᱚᱜ ᱥᱩᱲᱮ ᱫᱚ ᱵᱟᱠᱚ ᱡᱚᱢᱟ ᱩᱱᱠᱩ ᱫᱚ ᱵᱟᱞᱮ ᱮᱢᱟ ᱠᱚᱣᱟ᱾
ᱦᱳᱭ ᱦᱳᱭ ᱮᱠᱫᱚᱢ ᱦᱮᱸ
ᱮᱴᱟᱜ ᱦᱚᱲᱢᱚ ᱥᱚᱲᱮ ᱛᱟᱦᱮᱱᱟ ᱚᱱᱟ ᱫᱚᱠᱚ ᱡᱚᱢ ᱜᱮᱭᱟ᱾
ᱮᱠᱫᱚᱢ ᱦᱮᱸ ᱜᱚᱝᱠᱮ ᱟᱞᱮ ᱥᱮᱫ ᱦᱚᱸ ᱚᱱᱠᱟᱜᱮ ᱞᱟᱹᱭ ᱜᱟᱱᱚᱜᱼᱟ ᱡᱟᱦᱟᱸ ᱫᱚ ᱡᱟᱦᱟᱸ ᱫᱚ ᱡᱟᱦᱟᱸ ᱢᱚᱬᱮ ᱦᱚᱲ ᱧᱩᱛᱩᱢ ᱛᱮ ᱡᱟᱦᱟᱸ ᱫᱟᱨᱮ ᱵᱚ ᱵᱚᱸᱜᱟ ᱠᱚᱣᱟ᱾ ᱩᱱᱠᱩᱣᱟᱜ ᱵᱚᱦᱚᱜ ᱥᱚᱲᱮ ᱟᱨ ᱩᱱᱠᱩᱣᱟᱜ ᱦᱚᱲᱢᱚ ᱥᱚᱲᱮ ᱦᱚᱸ ᱚᱱᱟ ᱫᱚ ᱚᱱᱠᱟ ᱟᱞᱮ ᱫᱚ ᱟᱭᱳ ᱦᱚᱲ ᱠᱚᱫᱚ ᱵᱟᱞᱮ ᱮᱢᱟ ᱠᱚᱣᱟ᱾ ᱦᱟᱸᱜ
ᱦᱮ ᱟᱪᱪᱷᱟ ᱜᱚᱝᱠᱮ ᱟᱯᱮ ᱫᱚ ᱟᱯᱮ ᱚᱱᱛᱮ ᱫᱚ ᱢᱮᱱᱫᱟᱞᱤᱧ ᱥᱮ ᱡᱚᱠᱷᱚᱱ ᱟᱯᱮ ᱡᱟᱦᱮᱨ ᱯᱮ ᱫᱟᱵᱟ ᱡᱟᱦᱮᱨ ᱫᱟᱯ ᱦᱤᱞᱳᱜ ᱫᱚ ᱟᱯᱮ ᱥᱮᱸᱫᱽᱨᱟ ᱯᱮ ᱪᱟᱞᱟᱜ ᱜᱮᱭᱟ ᱥᱮ ᱵᱟᱝ?
ᱜᱚᱢᱠᱮ ᱟᱞᱮ ᱥᱮᱫ ᱫᱚ ᱦᱟᱜ ᱱᱚᱝᱠᱟ ᱡᱟᱦᱮᱨ ᱫᱟᱯ ᱦᱤᱞᱳᱜ ᱫᱚ ᱥᱮᱸᱫᱽᱨᱟ ᱵᱟᱠᱚ ᱥᱮᱱᱚᱜᱼᱟ᱾ ᱡᱟᱦᱟᱸ ᱫᱚᱵᱤᱱ ᱡᱟᱦᱟᱸ ᱫᱚ ᱟᱯᱮ ᱫᱚᱯᱮ ᱞᱟᱹᱭ ᱠᱮᱫᱟ ᱡᱟᱦᱟᱸ ᱫᱟᱜ ᱛᱮᱞᱮ ᱠᱷᱮᱞ ᱫᱚ ᱜᱚᱝᱠᱮ
ᱦᱳᱭ
ᱦᱳᱭ ᱩᱱ ᱦᱤᱞᱳᱜ ᱵᱚᱪᱚᱢ ᱥᱮᱸᱫᱽᱨᱟ ᱠᱟᱲᱜᱟ ᱠᱟᱛᱮᱫ ᱡᱟᱦᱟᱸ ᱫᱚ ᱟᱹᱜᱩ ᱠᱟᱛᱮᱫ ᱡᱚᱜᱽ ᱢᱟᱺᱡᱷᱤ ᱵᱟᱵᱟ ᱚᱲᱟᱜ ᱨᱮ ᱚᱱᱟ ᱥᱟᱹᱞ ᱥᱟᱨᱚᱢ ᱡᱤᱞ ᱟᱹᱜᱩ ᱠᱟᱛᱮᱫ ᱡᱚᱢ ᱵᱟᱲᱟ ᱠᱟᱛᱮᱫ ᱟᱫᱚ ᱩᱱ ᱠᱷᱚᱱ ᱜᱮ ᱟᱫᱚ ᱦᱟᱸᱜ ᱚᱱᱟ ᱦ ᱟᱞᱮ ᱫᱚ ᱦᱟᱸᱜ ᱞᱟᱸᱫᱟ ᱜᱟᱱᱚᱜ ᱟᱱ ᱥᱟᱹᱜᱟᱹᱭᱟᱱ ᱦᱚᱲ ᱠᱚᱫᱚ ᱫᱟᱜ ᱠᱚᱞᱮ ᱫᱩᱞ ᱡᱚᱱᱟᱜᱼᱟ ᱟᱨ ᱠᱩᱞᱦᱤ ᱠᱩᱞᱦᱤ ᱛᱮ ᱮᱱᱮᱡ ᱥᱮᱨᱮᱧ ᱟᱞᱮ ᱫᱚ ᱦᱟᱸᱜ᱾
ᱦᱳᱭ ᱛᱚᱵᱮ ᱵᱤᱨ ᱥᱮᱸᱫᱽᱨᱟ ᱫᱚ ᱵᱟᱯᱮ ᱪᱟᱞᱟᱜ ᱜᱮᱭᱟ?
ᱟᱞᱮ ᱵᱤᱨ ᱥᱮᱸᱫᱽᱨᱟ ᱫᱚ ᱮ ᱢᱮ ᱟᱞᱮ ᱫᱚ ᱟᱯᱮ ᱡᱮᱨᱚᱠᱚᱢ ᱞᱟᱹᱭ ᱠᱮᱫᱟ ᱯᱮ ᱵᱟᱦᱟ ᱟᱯᱮ ᱡᱮᱫᱤᱱ ᱦᱟᱸᱜ ᱟᱞᱮ ᱦᱮᱸ ᱟᱞᱮ ᱫᱚ ᱩᱱ ᱦᱤᱞᱳᱜ ᱢᱩᱪᱟᱹᱫ ᱫᱤᱱ ᱡᱟᱦᱟᱸ ᱫᱚ ᱵᱟᱥᱠᱮ ᱢᱟᱦᱟ ᱦᱤᱞᱳᱜ ᱱᱚᱣᱟ ᱫᱚᱞᱮ ᱤᱭᱟᱹᱭᱟ ᱵᱤᱨ
ᱟᱞᱮ ᱫᱚ ᱟᱞᱮ ᱫᱚ ᱯᱨᱚᱛᱷᱚᱢ ᱦᱤᱞᱳ ᱜᱮᱞᱮ ᱪᱟᱞᱟᱜ ᱜᱮᱭᱟ᱾
ᱦᱳᱭ ᱟᱫᱚ ᱜᱚᱝᱠᱮ ᱱᱚᱜᱼᱚ ᱱᱚᱣᱟ ᱠᱚᱫᱚ ᱦᱟᱜ ᱠᱟᱱᱟ ᱞᱟᱹᱭ ᱜᱟᱱᱚᱜ ᱴᱚᱴᱷᱟ ᱠᱚ ᱱᱤᱭᱮ ᱴᱚᱴᱷᱟ ᱦᱟᱱᱛᱮ ᱱᱟᱛᱮ ᱠᱚ ᱛᱮ ᱠᱟᱹᱴᱤᱡ ᱱᱚᱣᱟ ᱠᱚᱫᱚ ᱵᱷᱮᱜᱟᱨ ᱵᱷᱮᱜᱟᱨ ᱴᱚᱴᱷᱟ ᱠᱚ ᱫᱤᱠ
ᱦᱳᱭ ᱟᱪᱪᱷᱟ ᱱᱟᱥᱮ ᱤᱧ ᱠᱩᱞᱤᱭᱮᱫ ᱢᱮᱭᱟ ᱜᱚᱢᱠᱮ ᱦᱳᱭ
ᱦᱳᱭ ᱦᱳᱭ
ᱟᱯᱮ ᱥᱮᱸᱫᱽᱨᱟ ᱯᱮ ᱪᱟᱞᱟᱜᱼᱟ ᱟᱪᱪᱷᱟ ᱡᱟᱦᱟᱸ ᱛᱤᱨᱮᱜᱮ ᱟᱯᱮ ᱢᱩᱪᱟᱹᱫ ᱦᱤᱞᱳᱜ ᱯᱮ ᱪᱟᱞᱟᱜᱼᱟ ᱯᱨᱚᱛᱷᱚᱢ ᱦᱤᱞᱳᱜ ᱯᱮ ᱪᱟᱞᱟᱜᱼᱟ ᱚᱱᱟ ᱢᱟ ᱮᱱᱦᱚᱸ ᱯᱮ ᱪᱟᱞᱟᱜ ᱜᱮᱭᱟ ᱥᱮ ᱵᱟᱝ ᱟᱫᱚ ᱮ ᱵᱤᱨ ᱵᱩᱨᱩ ᱞᱟᱦᱟᱨᱮ ᱟᱯᱮ ᱫᱚ ᱚᱠᱚᱭ ᱵᱚᱸᱜᱟᱭ ᱛᱟᱯᱮᱭᱟ? ᱱᱟᱭᱠᱤᱭ ᱵᱚᱸᱜᱟᱭᱟ ᱥᱮ ᱠᱩᱰᱟᱹᱢ ᱱᱟᱭᱠᱤᱭ ᱵᱚᱸᱜᱟᱭᱟ᱾
ᱵᱟᱝ ᱵᱟᱝ ᱜᱚᱝᱠᱮ ᱟᱞᱮ ᱩᱱ ᱫᱚ ᱡᱚᱠᱷᱚᱱ ᱥᱮᱸᱫᱽᱨᱟ ᱞᱮ ᱥᱮᱸᱱᱚᱜᱼᱟ᱾ ᱩᱱ ᱥᱚᱢᱚᱭ ᱫᱚ ᱦᱟᱸᱜ ᱩᱱᱫᱚ ᱠᱩᱰᱟᱹᱢ ᱱᱟᱭᱠᱮ ᱜᱮᱭ ᱵᱚᱸᱜᱟᱭᱟ ᱩᱱ ᱫᱚ ᱦᱟᱸᱜ ᱾
ᱠᱩᱰᱟᱹᱢ ᱱᱟᱭᱠᱤ